ᱦᱮᱸ ᱱᱤᱛᱚᱜ ᱫᱚ ᱟᱲᱟᱝ ᱫᱚ ᱟᱸᱡᱚᱢᱚᱜ ᱠᱟᱱ ᱛᱟᱢ ᱜᱮᱭᱟ ᱟᱫᱚ ᱤᱧᱟᱹᱜ ᱜᱮ ᱪᱮᱫ ᱞᱮᱠᱟ ᱟᱸᱡᱚᱢᱚᱜ ᱠᱟᱱᱟ᱾
ᱦᱩᱸ ᱟᱢᱤᱜ ᱦᱚᱸ ᱱᱤᱛᱳᱜ ᱵᱮᱥ ᱜᱮ ᱟᱸᱡᱚᱢᱚᱜ ᱠᱟᱱᱟ᱾
ᱟᱪᱪᱷᱟ ᱟᱪᱪᱷᱟ ᱮᱱᱟᱱ ᱜᱟᱞᱢᱟᱨᱟᱣ ᱜᱟᱞᱢᱟᱨᱟᱣ ᱛᱮ ᱚᱱᱮ ᱠᱚ ᱢᱮᱱᱟ ᱟᱹᱰᱤ ᱩᱥᱟᱹᱨᱟ ᱜᱮ ᱥᱚᱢᱚᱭ ᱪᱟᱵᱟᱭᱮᱱᱟ ᱮᱠᱟᱞ ᱚᱱᱟ ᱠᱚ ᱢᱮ ᱚᱠᱛᱚ ᱦᱚᱸ ᱵᱟᱞᱟᱝ ᱵᱩᱡᱟᱹᱣ ᱫᱟᱲᱮᱣ ᱟᱫᱟ ᱟᱹᱰᱤ ᱩᱥᱟᱹᱨᱟ ᱜᱮ ᱱᱚᱜᱚᱭ᱾ ᱥᱚᱢᱚᱭ ᱠᱚ ᱦᱚᱸ ᱯᱟᱨᱚᱢ ᱥᱮᱫ ᱪᱟᱞᱟᱣᱱᱟ ᱟᱫᱚ ᱮᱱᱟᱱᱮᱢ ᱞᱟᱹᱭᱮᱫ ᱠᱟᱱ ᱛᱟᱦᱮᱱᱟ ᱟᱪᱷᱟ ᱯᱩᱴᱠᱟᱹ ᱵᱟᱨᱮᱛᱮ ᱛᱷᱚᱲᱟ ᱛᱷᱚᱲᱟ ᱟᱫᱚ ᱢᱤᱫ ᱵᱟᱨ ᱠᱟᱛᱷᱟ ᱢᱟᱧ ᱵᱩᱡᱷᱟᱹᱣ ᱢᱟᱧ ᱵᱩᱡᱷᱟᱹᱣ ᱧᱟᱢ ᱞᱮᱫ ᱜᱮ᱾ ᱡᱮ ᱚᱱᱟ ᱫᱚ ᱚᱛᱨᱮ ᱡᱟᱱᱟᱢᱚᱜᱼᱟ ᱟᱨ ᱢᱮᱛᱟᱜ ᱢᱮ ᱚᱱᱟ ᱦᱟᱥᱟᱣ ᱜᱮ ᱡᱟᱱᱟᱢᱚᱜᱼᱟ ᱚᱱᱟ ᱦᱚᱸ ᱵᱤᱨ ᱨᱮ ᱜᱮ ᱡᱟᱱᱟᱢᱚᱜᱼᱟ ᱦᱟᱸᱜ᱾ ᱟᱫᱚ ᱟᱪᱷᱟ ᱚᱱᱟ ᱢᱟ ᱡᱟᱱᱟᱢ ᱢᱟ ᱡᱟᱱᱟᱢᱚᱜ ᱜᱮᱭᱟ ᱟᱹᱰᱤ ᱱᱟᱯᱟᱭ᱾ ᱟᱫᱚ ᱚᱱᱟᱫᱚ ᱪᱮᱫ ᱞᱮᱠᱟ ᱧᱮᱞᱚᱜᱼᱟ ᱟᱫᱚ ᱚᱱᱟ ᱫᱚ ᱪᱮᱫ ᱞᱮᱠᱟ ᱧᱮᱞᱚᱜᱟ ᱵᱟᱪᱷᱟ ᱚᱱᱟ ᱵᱟᱨᱮᱛᱮ ᱢᱤᱫ ᱵᱟᱨ ᱠᱟᱛᱷᱟ ᱟᱢ ᱞᱟᱹᱭ ᱞᱟᱜᱤᱫ ᱦᱟᱸᱜ ᱱᱚᱰᱮ ᱠᱩᱨᱩᱢᱩᱴᱩᱛ ᱛᱟᱞᱟᱝ ᱢᱮ᱾
ᱴᱷᱤᱠ ᱜᱮᱭᱟ ᱤᱧ ᱦᱚᱧ ᱞᱟᱹᱭ ᱟᱞᱟᱝ ᱱᱚᱣᱟ ᱨᱮ ᱢᱤᱫ ᱛᱤᱱᱟᱹᱜ ᱤᱧ ᱞᱟᱹᱭ ᱫᱟᱲᱮᱭᱟᱛᱟᱝᱟ ᱵᱟᱲᱟᱭ ᱛᱟᱞᱟᱝᱟ ᱤᱱᱟᱹᱜ ᱜᱤᱧ ᱞᱟᱹᱭᱟ ᱵᱚᱞᱮ᱾ ᱤᱧ ᱦᱚᱸ ᱯᱷᱩᱴᱠᱟᱹ ᱢᱟᱧ ᱧᱮᱞᱟᱠᱚ ᱛᱟᱞᱟᱝ ᱜᱮ ᱟᱨ ᱡᱚᱢ ᱦᱚᱧ ᱡᱚᱢ ᱠᱟᱫ ᱠᱚᱣᱟ ᱟᱨ ᱦᱟᱞᱟᱝ ᱦᱚᱧ ᱦᱟᱞᱟᱝ ᱠᱟᱼᱼ ᱠᱚᱜᱮᱭᱟ ᱦᱚᱴᱚᱨ ᱠᱚᱣᱟ ᱠᱚ ᱟᱫᱚ ᱱᱚᱝᱠᱟ ᱞᱮᱠᱟ ᱠᱟᱱᱟ ᱯᱩᱴᱠᱟᱹ ᱨᱮᱭᱟᱜ ᱛᱚᱛᱷᱚ ᱫᱚ ᱵᱚᱞᱮ ᱯᱩᱴᱠᱟᱹ ᱫᱚ ᱚᱛ ᱠᱷᱚᱡ ᱠᱚ ᱡᱟᱱᱟᱢ ᱨᱟᱠᱟᱵᱚᱜᱼᱟ᱾ ᱤᱧ ᱵᱟᱹᱧ ᱵᱟᱲᱟᱭᱟ ᱚᱠᱟ ᱠᱷᱚᱡ ᱠᱚ ᱡᱟᱱᱟᱢᱚᱜᱟ ᱚᱠᱟ ᱠᱷᱚᱡ ᱵᱟᱝ ᱵᱚᱞᱮ ᱮᱱᱠᱷᱟᱱ ᱩᱱᱟᱹᱜ ᱫᱚ ᱵᱟᱹᱧ ᱮᱥᱴᱟᱰᱤ ᱠᱟᱫ ᱵᱚᱞᱮ ᱢᱮᱱ ᱠᱷᱟᱡ ᱧᱮᱞ ᱠᱟᱫ ᱯᱮᱠᱴᱤᱠᱮᱞ ᱠᱚ ᱪᱮᱫ ᱞᱮᱠᱟ ᱪᱮᱫ ᱞᱮᱠᱟ ᱵᱟᱝ ᱟᱫᱚ ᱯᱩᱴᱠᱩᱟᱹ ᱫᱚ ᱚᱛ ᱠᱷᱚᱡ ᱠᱚ ᱡᱟᱱᱟᱢᱚᱜ-ᱟ ᱦᱮᱪᱮ ᱯᱩᱴᱷᱟᱹ ᱠᱚ ᱡᱟᱱᱟᱢᱚᱜ-ᱟ ᱡᱚᱛᱟ ᱡᱟᱭᱜᱟ ᱫᱚ ᱵᱟᱠᱚ ᱡᱟᱱᱟᱢᱚᱜ-ᱟ ᱚᱠᱟ ᱠᱚ ᱡᱟᱭᱜᱟ ᱨᱮᱪᱚ ᱪᱮᱫ ᱞᱮᱠᱟᱱ ᱦᱟᱥᱟ ᱨᱮ ᱪᱚᱠᱚ ᱡᱟᱱᱟᱢᱚᱜ-ᱟ ᱡᱚᱛᱚ ᱦᱟᱥᱟ ᱨᱮᱫᱚ ᱵᱟᱠᱚ ᱡᱟᱱᱟᱢᱚᱜ-ᱟ ᱚᱱᱠᱟ ᱜᱮ ᱟᱫᱚᱢ ᱟᱫᱚᱢ ᱟᱫᱚᱢ ᱟᱫᱚᱢ ᱡᱟᱭᱜᱟ ᱨᱮᱠᱚ ᱡᱟᱱᱟᱢᱚᱜ-ᱟ ᱟᱫᱚ ᱪᱮᱠᱟᱢ ᱵᱩᱡᱷᱟᱹᱣᱟ ᱢᱮᱱᱛᱮ ᱱᱚᱝᱠᱟᱱ ᱧᱮᱞ ᱴᱤᱠᱟᱹᱭᱟ ᱱᱚᱰᱮᱧ ᱦᱟᱞᱟᱝᱮᱭᱟ ᱚᱱᱟ ᱦᱚᱸ ᱵᱟᱢ ᱢᱮᱱᱭᱟ ᱩᱭᱩ ᱩᱭᱩᱝ ᱧᱚᱜ ᱠᱚ ᱦᱩᱭᱩᱜᱟ ᱚᱠᱟ ᱞᱮᱠᱟ ᱯᱟᱲᱟᱜᱚᱜᱟ ᱚᱛ ᱟᱫᱚ ᱱᱚᱸᱰᱮ ᱫᱚ ᱯᱩᱴᱠᱟᱹ ᱯᱟᱥᱮ ᱢᱮᱱᱟᱭᱟ ᱟᱫᱚ ᱚᱝᱠᱟ ᱠᱟᱴᱤᱡ ᱤᱭᱟᱹᱭ ᱢᱮ ᱟᱨ ᱯᱷᱴᱩᱵ ᱢᱮ ᱵᱩᱡᱷᱟᱹᱣᱟᱢ ᱦᱮᱸ ᱯᱩᱴᱠᱟᱹ ᱠᱟᱱ ᱜᱮᱭᱟ ᱠᱚ᱾ ᱟᱫᱚᱢ ᱫᱚ ᱚᱱᱟ ᱫᱷᱤᱨᱤ ᱧᱚᱜ ᱨᱮᱦᱚᱸ ᱠᱚ ᱤᱭᱟᱹ ᱜᱮᱭᱟ ᱛᱚᱯᱟ ᱧᱚᱜ ᱠᱚᱜᱟ ᱠᱚ᱾ ᱚᱪᱚᱠ ᱢᱮ ᱟᱨ ᱟᱫᱚᱢ ᱥᱮᱫ ᱫᱚ ᱟᱨᱦᱚᱧ ᱧᱮᱞ ᱠᱟᱜᱟᱫᱚ ᱚᱝᱠᱟ ᱴᱟᱺᱰᱤ ᱠᱚᱨᱮ ᱡᱟᱱᱟᱢᱚᱜ-ᱟ᱾ ᱵᱩᱡᱷᱟᱹᱣ ᱵᱟᱹᱧ ᱧᱟᱢᱟ ᱪᱮᱫ ᱞᱮᱠᱟᱱ ᱡᱟᱭᱜᱟ ᱨᱮᱠᱚ ᱡᱟᱱᱟᱢᱚᱜ-ᱟ ᱠᱩ ᱵᱟᱲᱟ ᱠᱚᱜ-ᱟ ᱮᱨ ᱠᱟᱜᱟ ᱚᱱᱟ ᱠᱚ ᱟᱫᱚ ᱯᱩᱴᱠᱟᱹ ᱫᱚ, ᱠᱟᱹᱴᱤᱡ ᱠᱟᱹᱴᱤᱡ ᱠᱚ ᱛᱟᱦᱮᱱᱟ ᱚᱱᱟ ᱜᱩᱞᱤ ᱞᱮᱠᱟ ᱜᱩᱞᱤ ᱵᱚᱱ ᱜᱟᱛᱮᱜ ᱠᱟᱱ ᱛᱟᱦᱮᱱᱟ ᱠᱟᱹᱴᱤᱡ ᱨᱮ ᱚᱱᱮ ᱚᱝᱠᱟ ᱮᱱᱮᱡ ᱠᱚ ᱛᱟᱦᱮᱱᱟ ᱟᱨ ᱛᱷᱚᱲᱟ ᱫᱚ ᱞᱟᱹᱴᱩ ᱧᱚᱜ ᱠᱚ ᱛᱟᱦᱮᱱ ᱜᱮᱭᱟ᱾ ᱟᱨ ᱩᱱᱠᱩ ᱫᱚ ᱮᱛᱮᱜ ᱦᱟᱥᱟ ᱨᱮᱠᱚ ᱛᱟᱦᱮᱱ ᱛᱮ ᱦᱟᱥᱟ ᱦᱟᱥᱟ ᱦᱟᱥᱟ ᱠᱚ ᱛᱷᱚᱠᱲᱮ ᱠᱚᱜᱟ ᱟᱫᱚ ᱡᱟᱹᱭᱥᱮ ᱠᱤ ᱚᱱᱟ ᱫᱚ ᱜᱟᱥᱟᱣ ᱠᱟᱛᱮᱫ ᱠᱚ ᱥᱟᱯᱷᱟ ᱠᱚᱣᱟ ᱵᱚᱞᱮ ᱜᱷᱟᱥᱟᱣ ᱥᱟᱯᱷᱟᱭᱟᱢ ᱟᱫᱚ ᱚᱱᱟ ᱯᱩᱸᱰ ᱜᱮ ᱠᱚ ᱥᱟᱯᱷᱟᱜ-ᱟ᱾
ᱟᱨ ᱩᱱᱠᱩ ᱫᱚ ᱚᱱᱮ ᱥᱩᱛᱟᱹᱢ ᱥᱩᱛᱟᱹᱢ ᱠᱚ ᱧᱮᱞᱚᱜ-ᱟ ᱥᱩᱛᱟᱹᱢ ᱥᱩᱛᱟᱹᱢ ᱞᱟᱦᱟ ᱥᱩᱛᱟᱹᱢ ᱥᱩᱛᱟᱹᱢ ᱥᱩᱛᱟᱹᱢ ᱥᱟᱞᱟᱜ ᱵᱚᱞᱮ ᱟᱫᱚ ᱚᱱᱟ ᱫᱚ ᱟᱹᱨᱩᱵ ᱥᱟᱯᱷᱟ‌ ᱥᱚᱭᱮᱢ ᱱᱚᱝᱠᱟ ᱜᱟᱥᱟᱣᱮᱢ ᱨᱚᱠᱚᱡ ᱪᱮᱫ ᱞᱮᱠᱟ ᱵᱚᱱ ᱜᱟᱥᱟᱣ ᱠᱚᱣᱟ ᱠᱟᱛᱮ ᱚᱱᱮ ᱚᱱᱠᱟ ᱜᱟᱥᱟᱣ ᱥᱟᱯᱷᱟᱮᱢ ᱟᱰᱤ ᱢᱚᱪ ᱥᱟᱯᱷᱟᱜᱟ ᱯᱩᱸᱰ ᱜᱮ ᱟᱨ ᱯᱩᱸᱰ ᱜᱮ ᱠᱚ ᱧᱮᱞᱚᱜ-ᱟ᱾ ᱚᱱᱟ ᱜᱮᱫ ᱯᱟᱲᱟᱜ ᱠᱟᱛᱮᱫ ᱜᱮᱫ ᱠᱩᱴᱨᱟᱹᱭᱮᱢ ᱵᱚᱞᱮ ᱛᱟᱞᱟᱨᱮ ᱢᱤᱫᱴᱟᱝ ᱠᱮᱪᱟᱠᱮᱢ᱾ ᱛᱚ ᱟᱹᱰᱤ ᱢᱚᱡᱽ ᱠᱚ ᱟᱹᱰᱤ ᱢᱚᱡᱽ ᱠᱚ ᱤᱭᱟᱹᱜ-ᱟ ᱟᱹᱰᱤ ᱢᱚᱡᱽ ᱠᱚ ᱟᱹᱰᱤ ᱢᱚᱡᱽ ᱠᱚ ᱥᱤᱵᱤᱞᱟ ᱩᱱᱠᱩ ᱦᱚᱸ᱾ ᱩᱛᱩᱭᱮᱢ ᱢᱚᱸᱡᱽ ᱜᱮ ᱪᱮᱫ ᱞᱮᱠᱟᱧ ᱞᱟᱹᱭ ᱠᱮᱫ ᱠᱚᱣᱟ ᱩᱱᱠᱩ ᱦᱚᱸ ᱚᱱᱠᱟᱜᱮ ᱩᱫ ᱞᱮᱠᱟᱜᱮ ᱚᱱᱠᱟ ᱜᱮ ᱩᱛᱩᱭᱮᱢ ᱟᱨ ᱠᱚᱫᱚ ᱵᱚᱞᱮ ᱠᱚ ᱢᱮᱱᱟ ᱥᱩᱲᱟᱹ ᱩᱩᱲᱟᱹ ᱞᱮᱠᱷᱟᱱᱡ ᱵᱚᱞᱮ ᱟᱹᱰᱤ ᱢᱚᱡᱽ ᱜᱮ ᱟᱹᱭᱠᱟᱹᱜ-ᱟ ᱩᱛᱩ ᱠᱷᱚᱱ ᱡᱟᱹᱥᱛᱤ ᱫᱚ ᱥᱩᱲᱟᱹ ᱨᱮᱜᱤᱧ ᱵᱚᱞᱮ ᱢᱚᱡᱤᱧ ᱟᱹᱭᱠᱟᱹᱣ-ᱟ ᱠᱟᱛᱮ ᱡᱚᱢ ᱜᱮ᱾ ᱟᱫᱚ ᱚᱱᱮ ᱚᱱᱠᱟ ᱟᱫᱚ ᱴᱷᱤᱠ ᱜᱮᱭᱟ ᱚᱱᱠᱟ ᱚᱱᱮ ᱚᱱᱠᱟᱜᱮ ᱟᱫᱚ ᱴᱨᱟᱭ ᱠᱚ ᱛᱟᱞᱟᱝ ᱢᱮ ᱡᱮᱢᱚᱱ ᱢᱤᱫ ᱫᱤᱱ ᱦᱤᱞᱳᱜ ᱡᱚᱢ ᱚᱱᱟ ᱨᱮᱭᱟᱜ ᱴᱮᱴᱥᱤ ᱵᱩᱡᱷᱟᱹᱣ ᱞᱮᱟᱜᱟᱭ ᱢᱮ ᱪᱮᱫ ᱞᱮᱠᱟ ᱪᱮᱫ ᱞᱮᱠᱟ ᱵᱟᱝ᱾
ᱟᱨ ᱤᱧ ᱦᱚᱸᱧ ᱵᱩᱡᱷᱟᱹᱣᱫᱟ ᱡᱮ ᱯᱩᱴ ᱠᱟᱹ ᱫᱚ ᱪᱮᱠᱟ ᱠᱚ ᱟᱹᱭᱠᱟᱹᱜ-ᱟ ᱥᱮ ᱪᱮᱫ ᱞᱮᱠᱟ ᱠᱚ ᱧᱮᱞᱚᱜ-ᱟ ᱟᱫᱚ ᱤᱧᱟᱹᱜ ᱞᱟᱹᱭᱛᱮ ᱥᱮ ᱤᱧᱟᱹᱜ ᱟᱹᱭᱛᱮ ᱡᱮ ᱟᱹᱰᱤ ᱱᱟᱯᱟᱭ ᱛᱮ
ᱟᱨ ᱧᱮᱞ ᱫᱚ ᱵᱟᱹᱧ ᱚᱱᱠᱟ ᱜᱮᱠᱚ ᱢᱮᱱᱟ, ᱚᱱᱟ ᱩᱱᱠᱩ ᱵᱟᱨᱮᱛᱮ ᱦᱟᱸᱜ ᱵᱟᱰᱟᱭ ᱞᱟᱹᱭ ᱠᱮᱫᱟ ᱯᱩᱴᱠᱟᱹ ᱵᱟᱨᱮᱛᱮ ᱟᱨ ᱟᱞᱮ ᱥᱮᱫ ᱫᱚ ᱚᱱᱟ ᱯᱩᱴᱷᱟᱹ ᱠᱚᱫᱚ ᱦᱟᱸᱜ ᱵᱟᱹᱱᱩᱜ-ᱟ᱾ ᱟᱫᱚ ᱟᱞᱮᱥᱮᱫ ᱵᱟᱨᱮᱛᱮ ᱠᱟᱛᱷᱟ ᱤᱧᱦᱚᱧ ᱞᱟᱹᱭᱟ ᱟᱞᱮ ᱥᱮᱫ ᱫᱚ ᱱᱚᱜ-ᱚᱭ ᱡᱟᱹᱥᱛᱤ ᱠᱟᱭᱛᱮ ᱢᱮᱛᱟᱜ ᱢᱮ ᱢᱚᱛᱟᱢ ᱩᱫ ᱟᱹᱰᱤ ᱡᱟᱹᱥᱛᱤ ᱢᱮᱱᱟᱜ-ᱟ ᱟᱨ ᱢᱚᱛᱟᱢ ᱩᱫ ᱦᱚᱸ ᱢᱮᱛᱟᱜ ᱢᱮ ᱚᱱᱟ ᱫᱚ ᱞᱟᱦᱟ ᱤᱧ ᱫᱤᱥᱟᱹᱭ ᱮᱫᱟ ᱡᱮ ᱡᱟᱹᱥᱛᱤ ᱫᱚ ᱟᱞᱮ ᱫᱚ ᱠᱟᱰᱟ ᱜᱩᱯᱤ ᱞᱮ ᱪᱟᱞᱟᱜ ᱠᱟᱱ ᱛᱟᱦᱮᱱᱟ ᱟᱨ ᱠᱟᱰᱟ ᱜᱩᱯᱤ ᱦᱚᱲ ᱫᱚ ᱚᱱᱮ ᱠᱚ ᱢᱮᱱᱟ ᱜᱟᱡᱟᱲ ᱜᱟᱡᱟᱲ ᱥᱮ ᱚᱱᱟ ᱠᱚ ᱟᱰᱮ ᱯᱟᱥᱮ ᱜᱟᱰᱟ ᱟᱲᱮ ᱟᱲᱮ ᱛᱮᱜᱮ ᱟᱢᱫᱚᱢ ᱫᱟᱬᱟᱱᱟ᱾ ᱟᱨ ᱚᱱᱮ ᱠᱚ ᱢᱮᱱᱟ ᱢᱚᱛᱟᱜ ᱢᱽ ᱫᱚ ᱟᱹᱰᱤ ᱡᱟᱹᱥᱛᱤ ᱜᱟᱡᱟᱲ ᱥᱮ ᱢᱮᱛᱟᱜ ᱢᱮ᱾ ᱚᱱᱟ ᱜᱟᱰᱟ ᱟᱲᱮ ᱨᱮᱜᱮ ᱧᱟᱢᱚᱜᱼᱟ᱾ ᱟᱫᱚ ᱚᱱᱟ ᱤᱭᱟᱹ ᱛᱮᱜᱮ ᱦᱟᱸᱜ ᱟᱞᱮᱫ ᱫᱚ ᱱᱚᱜᱚᱭ ᱟᱹᱰᱤ ᱜᱟᱱ ᱜᱮ ᱟᱭᱢᱟ ᱫᱤᱱ ᱠᱷᱚᱡ ᱜᱮ ᱱᱚᱜᱼᱚᱭ ᱢᱚᱛᱟᱢᱛᱩᱞ ᱞᱮ ᱡᱚᱢ ᱟᱹᱜᱩ ᱠᱟᱜᱼᱟ᱾ ᱟᱨ ᱜᱟᱰᱟ ᱟᱲᱮ ᱨᱮᱦᱚᱸ ᱚᱱᱮ ᱠᱟᱰᱟ ᱠᱚᱯᱮᱢ ᱪᱟᱞᱟᱜᱼᱟ ᱛᱚ ᱧᱟᱢ ᱧᱟᱢ ᱚᱱᱠᱟᱛᱮ ᱪᱟᱞᱟᱣ ᱛᱚᱨᱟᱼᱼ ᱟᱨ ᱡᱚᱠᱷᱚᱱᱮᱢ ᱧᱟᱢᱟ ᱚᱱᱟ ᱚᱲᱟᱜ ᱟᱹᱜᱩᱭ ᱢᱮ ᱟᱨ ᱚᱱᱟ ᱠᱚ ᱢᱮᱱᱟ ᱚᱱᱟ ᱛᱷᱚᱲᱟ ᱜᱟᱱ ᱵᱷᱟᱹᱡᱤ ᱧᱚᱜᱽ ᱢᱮ᱾ ᱟᱨ ᱵᱷᱟᱹᱡᱤ ᱠᱟᱛᱮᱫ ᱟᱹᱰᱤ ᱜᱮ ᱥᱤᱵᱤᱞ ᱵᱩᱡᱷᱟᱹᱜᱼᱟ ᱚᱱᱟ ᱫᱚ᱾ ᱛᱷᱚᱲᱟ ᱜᱟᱱ ᱢᱮᱛᱟᱜ ᱢᱮ ᱚᱱᱟᱫᱚ ᱚᱱᱮᱢ ᱢᱮᱱ ᱠᱮᱫ ᱞᱮᱠᱟ ᱥᱩᱱᱩᱢ ᱛᱷᱚᱲ ᱜᱟᱱ ᱟᱫᱷᱟ ᱧᱚᱜᱟ ᱩᱫ ᱨᱮ ᱟᱫᱚ ᱚᱱᱮ ᱚᱱᱠᱟ ᱠᱟᱱ ᱜᱮᱭᱟ ᱡᱚᱠᱷᱚᱱ ᱟᱢ ᱡᱟᱦᱟᱱᱟᱜ ᱡᱤᱱᱤᱥ ᱨᱮᱜᱮ ᱛᱷᱚᱲᱟ ᱜᱟᱱ ᱥᱩᱱᱩᱢ ᱛᱷᱚᱲᱟ᱾ ᱞᱮᱠᱷᱟᱡ ᱫᱚ ᱵᱟᱝ ᱪᱤᱠᱟᱹᱜᱼᱟ ᱡᱚᱛᱚ ᱡᱤᱱᱤᱥ ᱨᱮᱜᱮ᱾ ᱥᱤᱵᱤᱞ ᱜᱮᱭᱟ ᱚᱱᱟ ᱢᱤᱫ ᱵᱟᱨ ᱡᱤᱱᱤᱥ ᱵᱟᱠᱚ ᱞᱟᱜᱟᱣ ᱠᱷᱟᱡ ᱫᱚ ᱚᱱᱟ ᱫᱚ ᱟᱞᱚᱢ ᱞᱟᱜᱟᱣᱟ᱾ ᱢᱮᱱᱠᱷᱟᱱ ᱡᱟᱹᱥᱛᱤ ᱠᱟᱭᱛᱮ ᱵᱚᱞᱮ ᱛᱤᱱᱟᱹᱜ ᱚᱱᱟ ᱥᱤᱵᱤᱞ ᱩᱛᱩ ᱢᱮᱱᱟᱜᱼᱟᱱᱟᱜ ᱩᱫ ᱠᱚ ᱥᱮ ᱡᱤᱞ ᱠᱚ ᱡᱟᱦᱟᱱᱟᱜ ᱡᱤᱱᱤᱥ ᱜᱮ ᱥᱤᱵᱤᱞᱟ ᱩᱛᱩ ᱨᱮ ᱫᱚ ᱚᱱᱟ ᱨᱮᱫᱚ ᱡᱟᱹᱥᱛᱤ ᱫᱚ ᱟᱲᱟᱜᱫ ᱠᱟᱛᱮᱫ ᱵᱚᱞᱮ ᱛᱤᱱᱟᱹᱜ ᱩ ᱢᱮᱱᱟᱜᱼᱟ ᱡᱟᱹᱥᱛᱤᱱᱟᱜ ᱨᱮ ᱥᱩᱱᱩᱢ ᱞᱟᱜᱼᱟ ᱤᱱᱟᱹᱜ ᱥᱤᱵᱤᱞᱚᱜᱼᱟ ᱚᱱᱠᱟᱧ ᱵᱟᱲᱟᱭᱟ᱾ ᱟᱫᱚ ᱚᱱᱟᱤᱭᱟᱹᱛᱮ ᱩᱛᱩᱭᱟᱛᱚ ᱚᱱᱟ ᱨᱮᱦᱚᱸ ᱟᱹᱰᱤ ᱡᱟᱹᱥᱛᱤ ᱜᱮ ᱱᱚᱜᱚᱭ ᱥᱩᱱᱩᱢ ᱠᱚᱦᱚᱸ ᱠᱚ ᱞᱟᱜᱟᱣᱟᱜ ᱜᱮᱭᱟ᱾ ᱟᱨ ᱟᱹᱰᱤ ᱜᱮ ᱱᱟᱯᱟᱭ ᱵᱩᱡᱷᱟᱹᱜᱼᱟ ᱡᱚᱠᱷᱚᱱ ᱚᱱᱟᱢ ᱡᱚᱢᱟ ᱵᱩᱱᱩᱢ ᱞᱟᱜᱟᱣ ᱠᱟᱛᱮᱜ ᱥᱮ ᱢᱮ ᱤᱱᱟᱹ ᱰᱷᱮᱨ ᱩᱛᱩ ᱠᱟᱛᱮᱫ ᱵᱷᱡᱤ ᱠᱟ ᱠᱟᱛᱮ᱾ ᱟᱛᱮᱜ ᱜᱮ ᱟᱹᱰᱤ ᱜᱮ ᱱᱟᱯᱟᱭ ᱵᱩᱡᱷᱟᱹᱜᱼᱟ᱾ ᱟᱫᱚ ᱟᱯᱮ ᱠᱩᱞᱤ ᱫᱭᱟᱜ ᱢᱮ ᱟᱪ-ᱪᱷᱟ ᱟᱯᱥᱮᱫ ᱫᱚ ᱱᱚᱣᱟ ᱢᱚᱛᱟᱢ ᱩᱫ ᱠᱚᱫᱚ ᱧᱟᱢ ᱵᱟᱲᱟᱜ ᱜᱮᱭᱟ ᱥᱮ ᱵᱟᱝ ᱟᱨ ᱡᱩᱫᱤᱧᱟᱢᱳ ᱧᱟᱢᱚᱜᱼᱟ ᱾ ᱵᱟᱠᱷᱟᱡ ᱫᱚ ᱦᱟᱸᱜ ᱵᱚᱞᱮ ᱪᱮᱫᱮᱠᱟ ᱚᱱᱟ ᱫᱚ ᱚᱠᱟ ᱠᱚᱨᱮ ᱧᱟᱢᱚᱜᱼᱟ? ᱵᱤᱨ ᱨᱩᱜᱤ ᱥᱮ ᱢᱮᱛᱟᱜ ᱚᱱᱟ ᱜᱰᱭᱟᱹ ᱯᱤᱰᱷᱟᱹᱨ ᱨᱮ ᱚᱠᱟ ᱠᱚᱨᱮ ᱧᱟᱢ ᱵᱟᱲᱟᱜ ᱚᱱᱟ ᱵᱟᱨᱮᱦ ᱢᱤᱫᱵᱟᱨ ᱠᱟᱛᱷᱟ ᱟᱢ ᱚᱸᱰᱮ ᱫᱚᱦᱚᱭ ᱛᱟᱞᱟᱝ ᱢᱮ᱾
ᱟᱪ-ᱪᱷᱟ ᱴᱷᱤᱠ ᱜᱮᱭᱟ ᱟᱸᱰᱤ ᱢᱚᱡᱽ ᱠᱟᱛᱷᱟᱢ ᱠᱩᱞᱤ ᱠᱤᱫᱤᱧᱟ ᱢᱳᱛᱟᱢ ᱩᱫ ᱵᱟᱨᱮ ᱛᱮ᱾ ᱢᱚᱛᱟᱢ ᱩᱫ ᱫᱚ ᱡᱚᱢ ᱦᱚᱸ ᱵᱚᱞᱮ ᱡᱚᱢ ᱠᱟᱜ ᱜᱤᱭᱟᱹᱧ ᱵᱚᱞᱮ ᱟᱫᱚ ᱢᱮᱱ ᱵᱟᱠᱷᱟ ᱟᱞᱮ ᱱᱟᱠᱷᱟ ᱫᱚ ᱚᱱᱟ ᱫᱚ ᱢᱳᱴᱛᱟᱢ ᱩᱫ ᱫᱚ ᱟᱹᱰᱤ ᱠᱚᱢ ᱢᱟᱛᱨᱜᱮ ᱡᱟᱱᱟᱢᱚᱜᱼᱟ᱾ ᱟᱸᱰᱤ ᱚᱱᱟ ᱯᱤᱰᱷᱟᱹ ᱠᱚᱨᱮ ᱵᱤᱨ ᱫᱚ ᱚᱱᱟ ᱫᱚ ᱵᱟᱝ ᱵᱟᱝ ᱡᱟᱱᱟᱢᱚᱜᱼᱟ ᱾ ᱚᱱᱟ ᱯᱤᱰᱷᱟᱹ ᱠᱚᱨᱮ ᱚᱠᱟ ᱫᱚ ᱢᱟᱱᱮ ᱦᱩᱲᱩ ᱠᱟᱛᱮᱢ ᱭ ᱠᱟᱜᱼᱟ ᱚᱱᱟ ᱠᱷᱤᱡᱩᱨ ᱫᱟᱨ ᱨᱮ ᱠᱚ ᱛᱟᱦᱮᱱᱟ ᱪᱮᱫ ᱠᱚᱪᱚ ᱚᱱᱟ ᱯᱤᱰᱷᱟᱹ ᱨᱮᱜᱮ᱾ ᱟᱨ ᱠᱷᱟᱡ ᱚᱱᱟ ᱜᱟᱹᱰᱮ ᱯᱤᱴᱷᱟᱹᱭ ᱯᱤᱴᱷᱟᱹᱭ ᱛᱮ ᱡᱟᱱᱟᱢ ᱠᱚᱜᱼᱟ ᱛᱟᱞᱮ ᱫᱟᱨᱮ ᱠᱚ ᱛᱟᱦᱮᱱᱟ ᱚᱱᱮ ᱚᱱᱠᱟᱱ ᱡᱟᱭᱜᱟ ᱨᱮ ᱟᱫᱚ᱾ ᱟᱹᱰᱤ ᱠᱚᱢ ᱢᱟᱛᱨᱟ ᱜᱮ ᱟᱞᱮ ᱥᱮᱫ ᱡᱟᱱᱟᱢᱚᱜᱼᱟ ᱟᱫᱚ ᱚᱱᱟ ᱠᱤᱨᱤᱧ ᱠᱟᱠᱤᱨᱤᱧ ᱵᱟᱲᱟ ᱠᱟᱛᱮ ᱤᱧ ᱡᱚᱢ ᱵᱟᱲᱟᱣ ᱠᱟᱜᱼᱟ ᱤᱧᱦᱚᱸ᱾ ᱟᱨ ᱟᱞᱮ ᱴᱷᱮᱡ ᱡᱟᱱᱟᱢᱚᱜ ᱚᱠᱟ ᱠᱚᱨᱮ ᱪᱮᱫ ᱡᱟᱱᱟᱢᱚᱜᱼᱟ ᱵᱟᱢ ᱵᱟᱢ ᱧᱟᱢᱟ ᱮᱱᱛᱮ ᱞᱚᱠᱮᱥᱚᱼᱼ ᱪᱤᱞᱤ ᱠᱚᱪᱚᱭ ᱦᱟᱞᱟᱝ ᱠᱮᱫᱟ ᱪᱤᱞᱤ ᱠᱚᱪᱚ ᱵᱟᱢ ᱯᱟᱲᱟᱜᱼᱟ ᱟᱹᱰᱤ ᱠᱚᱢ ᱵᱟᱛᱟᱨᱮ ᱡᱟᱱᱟᱢᱚᱜ ᱛᱮ ᱵᱚᱞᱮ᱾ ᱟᱫᱚ ᱤᱧᱫᱚ ᱠᱤᱨᱤᱧ ᱠᱟᱛᱮᱫ ᱤᱧ ᱡᱚᱢ ᱵᱟᱲᱟᱣ ᱠᱟᱜᱼᱟ ᱱᱚᱣᱟ ᱫᱚ ᱟᱫᱚᱼᱼ ᱚᱱᱟᱜᱮ ᱵᱟᱹᱧ ᱵᱩᱡᱷᱟᱹᱣᱟ ᱵᱚᱞᱮ ᱪᱤᱠᱟᱛᱮ ᱵᱟᱝ ᱡᱟᱱᱟᱚᱜᱼᱟ ᱡᱚᱛᱚ ᱡᱟᱭᱜᱟ ᱨᱮᱫᱚ ᱵᱚᱞᱮ᱾ ᱵᱤᱨ ᱨᱮ ᱵᱟᱝ ᱡᱟᱱᱟᱚᱜᱼᱟ ᱢᱮᱱ ᱠᱷᱟᱡ ᱚᱱᱟ ᱯᱤᱰᱟᱹ ᱠᱚᱨᱮ ᱡᱟᱱᱟᱢᱚᱜᱼᱟ᱾ ᱟᱫᱚ ᱪᱮᱠᱟᱹ ᱜᱮᱭᱟ ᱟᱫᱚᱢ ᱡᱟᱭᱜᱟ ᱴᱷᱮᱫ ᱫᱚ ᱡᱟᱱᱟᱢᱚᱜᱼᱟ ᱪᱮᱫᱟᱜ ᱡᱟᱱᱟᱢᱚᱜᱼᱟ ᱚᱱᱟ ᱵᱩᱡᱷᱟᱹᱣ ᱵᱟᱹᱧ ᱧᱟᱢ ᱟᱠᱟᱫ ᱛᱟᱦᱮᱱᱟ ᱟᱫᱚ ᱟᱯᱮᱥᱮᱫ ᱫᱚ ᱵᱚᱞᱮ ᱟᱹᱰᱤ ᱡᱟᱹᱥᱛᱤ ᱠᱚ ᱥᱮᱫ ᱡᱟᱱᱟᱢᱚᱜᱼᱟ᱾ ᱟᱫᱚ ᱚᱱᱟ ᱵᱟᱨᱮ ᱨᱮᱢ ᱞᱟᱹᱭ ᱞᱮᱱᱟ ᱛᱷᱚᱲᱟ ᱵᱚᱞᱮ ᱪᱮᱫ ᱞᱮᱠᱟᱱ ᱡᱟᱭᱜᱟᱨᱮ ᱚᱱᱟ ᱡᱟᱹᱥᱛᱤ ᱡᱟᱱᱟᱢᱼᱟ ᱵᱚᱞᱮ ᱚᱱᱟ ᱵᱚᱞᱮ ᱛᱷᱚᱲᱟ ᱞᱟᱹᱭ ᱛᱟᱞᱟᱝ ᱢᱮ᱾
ᱦᱮᱸ ᱟᱹᱰᱤ ᱱᱟᱯᱟᱭ ᱠᱟᱛᱷᱟ ᱱᱚᱣᱟᱢ ᱞᱟᱹᱭ ᱠᱮᱜᱼᱟ᱾ ᱟᱨ ᱤᱧ ᱪᱮᱛᱟᱱ ᱨᱮ ᱚᱱᱟ ᱠᱩᱠᱞᱤᱢ ᱫᱚᱦᱚ ᱠᱮᱫᱟ ᱡᱮ ᱟᱞᱮ ᱥᱮᱫ ᱨᱮ ᱪᱮᱫ ᱞᱮᱠᱟ ᱡᱟᱱᱟᱢᱚᱜ-ᱟ ᱱᱚᱣᱟ ᱠᱚ ᱩᱫ᱾ ᱟᱫᱚ ᱟᱞᱮ ᱥᱮᱫ ᱨᱮ ᱱᱚᱜᱼᱚᱭ ᱢᱮᱱ ᱠᱮᱜ ᱞᱮᱠᱟ ᱟᱢ ᱡᱮ ᱟᱞᱮ ᱥᱮᱫ ᱫᱚ ᱱᱚᱜᱼᱚᱭ ᱵᱟᱝ ᱡᱟᱱᱟᱢᱼᱟ ᱟᱫᱚᱧ ᱢᱮᱱᱟ ᱤᱧ ᱫᱚ ᱱᱚᱣᱟᱼᱼ ᱜᱤ ᱡᱟᱦᱟᱸ ᱫᱚ ᱦᱟᱥᱟ ᱦᱟᱥᱟ ᱨᱮ ᱠᱟᱱᱟ ᱡᱮ ᱟᱫᱷᱚᱢᱟᱜ ᱦᱟᱥᱟ ᱫᱚ ᱟᱹᱰᱤ ᱱᱟᱯᱟᱭ ᱜᱮᱭᱟ ᱥᱮ ᱟᱫᱷᱚᱢᱟᱜ ᱦᱟᱥᱟ ᱫᱚᱼᱼ ᱚᱱᱮ ᱠᱚ ᱢᱮᱱᱟ ᱯᱩᱫᱩᱨ ᱦᱟᱥᱟ ᱥᱮ ᱪᱮᱫ ᱞᱮᱠᱟ ᱠᱚ ᱢᱮᱛᱟᱜᱼᱟ᱾ ᱚᱱᱠᱟᱱᱟᱜ ᱦᱟᱥᱟ ᱨᱮᱜᱮ ᱚᱱᱟ ᱫᱚ ᱡᱟᱹᱥᱛᱤ ᱡᱟᱱᱟᱢᱚᱜᱼᱟ ᱟᱨ ᱢᱳᱛᱟᱢ ᱩᱫ ᱛᱮ ᱵᱟᱨᱮᱼᱼ ᱡᱚᱠᱷᱚᱱᱤᱧ ᱞᱟᱹᱭᱟ ᱛᱚ ᱚᱱᱟ ᱫᱚ ᱢᱮᱛᱟᱜ ᱢᱮ ᱡᱟᱹᱥᱛᱤ ᱫᱚ ᱚᱠᱟᱴᱷᱮᱱ ᱦᱟᱸᱜ ᱡᱟᱹᱥᱛᱤ ᱥᱮᱭᱟ ᱵᱟᱲᱟᱣᱼᱼ ᱢᱟᱱᱞᱭᱟ ᱢᱤᱫᱴᱮᱱ ᱫᱟᱨᱮ ᱱᱮᱛᱟᱨ ᱥᱮᱭᱟᱭᱱᱟ᱾ ᱟᱫᱚ ᱚᱱᱟ ᱫᱟᱨᱮ ᱥᱤᱭᱟᱭᱱᱟ ᱟᱫᱚ ᱚᱱᱟ ᱥᱤᱭᱟ ᱫᱚ ᱡᱚᱠᱷᱚᱱ ᱥᱤᱭᱟᱭ ᱱᱟᱛᱚ ᱚᱱᱟᱫᱚ ᱚᱱᱟ ᱫᱚᱢ ᱢᱮᱛᱟᱜ ᱢᱮ ᱢᱤᱜ ᱵᱟᱨ ᱫᱟᱨᱮ ᱛᱮᱫᱚ ᱯᱤᱸᱰᱷᱟᱹ ᱠᱚ ᱟᱲᱤ ᱜᱮᱭᱟ ᱟᱞᱮ ᱥᱮᱫ ᱫᱚ᱾ ᱚᱱᱟ ᱥᱮᱭᱟᱯ ᱥᱤᱭᱟ ᱫᱟᱨᱮ ᱫᱚ ᱡᱚᱠᱷᱚᱱ ᱦᱟᱸᱜ ᱚᱱᱟ ᱯᱤᱸᱰᱷᱟᱹᱢ ᱟᱬᱤᱭᱟ᱾ ᱟᱫᱚ ᱚᱱᱟ ᱫᱚ ᱵᱷᱤᱛᱨᱤ ᱨᱮ ᱯᱩᱨᱟᱹ ᱚᱱᱟ ᱫᱚ ᱥᱮᱭᱟᱜᱼᱟ᱾ ᱯᱩᱨᱟᱹᱣ ᱚᱱᱟ ᱫᱚ ᱥᱮᱛᱟᱜ ᱨᱮ ᱦᱟᱥᱟ ᱠᱚᱢ ᱞᱟᱜᱟᱣᱫᱟ ᱚᱱᱟ ᱯᱩᱨᱟᱹᱣ ᱥᱮᱭᱟ ᱪᱟᱵᱟᱜᱼᱟ ᱵᱷᱤᱛᱤᱨ ᱨᱮᱫᱚ ᱚᱱᱟ ᱫᱚ ᱜᱮᱞᱟᱣ ᱪᱟᱵᱟᱜᱼᱟ ᱢᱮᱛᱟᱜ ᱢᱮ᱾ ᱟᱫᱚ ᱟᱹᱰᱤ ᱫᱤᱱ ᱦᱟᱸᱜ ᱡᱚᱠᱷᱚᱱ ᱦᱩᱭᱩᱜᱼᱟ ᱟᱫᱚ ᱚᱱᱟ ᱯᱤᱸᱰᱦᱟᱹ ᱨᱮᱫᱚ ᱟᱹᱰᱤ ᱫᱤᱱ ᱵᱟᱫ ᱟᱨᱦᱚᱸ ᱛᱤᱱᱟᱹᱜ ᱵᱚᱪᱷᱚᱨ ᱵᱟᱫ ᱪᱚ ᱢᱮᱛᱟᱜ ᱢᱮ ᱛᱤᱱᱟᱹᱜ ᱵᱷᱤᱛᱨᱤ ᱠᱷᱚᱡ ᱪᱚ ᱵᱚᱞᱮ ᱯᱩᱨᱟᱹ ᱚᱱᱟ ᱫᱚ ᱨᱟᱠᱟᱵᱚᱜᱼᱟ ᱚᱱᱟ ᱢᱚᱛᱟᱢᱚᱛ ᱵᱚᱞᱮ ᱛᱤᱱᱟᱹᱜ ᱞᱟᱛᱟᱨ ᱨᱮ ᱛᱤᱱᱟᱹᱜ ᱥᱮᱭᱟ ᱵᱟᱲᱟ ᱠᱟᱱᱟ ᱡᱤᱱᱤᱥ ᱠᱩ ᱛᱟᱞᱮ ᱫᱟᱨᱮ ᱠᱩ ᱥᱮ ᱡᱟᱦᱟᱱᱟᱜ ᱡᱤᱱᱤᱥ ᱜᱮ ᱚᱝᱠᱟ ᱵᱚᱞᱮ ᱥᱤᱭᱟ ᱵᱟᱲᱟᱣ ᱠᱟᱱᱟ᱾ ᱛᱤᱱᱟᱹᱜ ᱩᱫ ᱢᱮᱱᱟᱜ ᱠᱟᱫᱟ ᱦᱟᱸᱜ ᱡᱟᱦᱟᱱᱟᱜ ᱤᱧᱟᱹᱜ ᱵᱟᱲᱟᱭ ᱨᱮ ᱢᱮᱱᱟᱜᱼᱟ ᱱᱤᱡᱮ ᱱᱚᱣᱟ ᱫᱚ᱾ ᱥᱤᱭᱟᱣᱟᱜ ᱡᱤᱱᱤᱥ ᱠᱷᱚᱡ ᱜᱮ ᱵᱮᱱᱟᱜ ᱠᱟᱱᱟ ᱥᱤᱭᱟ ᱡᱤᱱᱤᱥ ᱠᱷᱚᱡ ᱫᱚ ᱵᱟᱝ ᱵᱮᱱᱟᱜ ᱠᱟᱱᱟ ᱵᱚᱞᱮ ᱚᱸᱰᱮ ᱜᱮ ᱚᱱᱟ ᱫᱚ ᱵᱮᱱᱟᱜᱼᱟ ᱵᱚᱞᱮ ᱚᱠᱟᱴᱷᱮᱡ ᱡᱩᱫᱤ ᱥᱮᱭᱟᱢ ᱫᱟᱨᱮ ᱥᱮᱭᱟ ᱵᱚᱱ ᱱᱟᱥᱮ ᱡᱟᱦᱱᱟᱜ ᱡᱤᱱᱤᱥ ᱜᱤ ᱛᱤᱱᱟᱹᱜ ᱩᱫ ᱡᱤᱱᱤᱥ ᱢᱮᱱᱟᱜ ᱠᱟᱫᱟ ᱚᱱᱟ ᱫᱚ ᱥᱤᱭᱟᱣᱟᱜ ᱡᱤᱱᱤᱥ ᱠᱷᱚᱡ ᱜᱮ ᱵᱮᱱᱟᱜᱼᱟ ᱱᱚᱣᱟ ᱤᱧ ᱵᱟᱲᱟᱭ ᱠᱟᱜᱼᱟ ᱱᱤᱛ ᱫᱷᱟᱹᱵᱤᱡ᱾ ᱟᱨ ᱚᱱᱟ ᱫᱚ ᱢᱮᱛᱟᱜ ᱢᱮ ᱚᱱᱟ ᱫᱚ᱾ ᱚᱱᱟ ᱨᱮᱦᱚᱸ ᱤᱛᱟᱹ ᱛᱟᱦᱮᱱᱟ ᱤᱛᱟᱹ ᱞᱮᱠᱟᱜᱤ ᱢᱟᱞᱤᱭᱟ᱾ ᱚᱸᱰᱮ ᱠᱷᱚᱡ ᱚᱠᱟ ᱠᱷᱚ ᱡᱟᱱᱟᱢ ᱠᱟᱱᱟ ᱚᱱᱟ ᱫᱚ ᱚᱸᱰᱮ ᱫᱚ ᱤᱛᱟᱹ ᱛᱟᱦᱮᱱ ᱜᱮᱭᱟ ᱚᱸᱰᱮ ᱫᱚ ᱵᱚᱪᱷᱚᱨ ᱵᱚᱪᱷᱚᱨ ᱜᱮ ᱡᱟᱱᱟᱢᱚᱜ-ᱟ ᱚᱱᱟ ᱡᱤᱱᱤᱥ ᱫᱚ᱾ ᱚᱱᱟ ᱡᱟᱦᱟᱱᱟᱜ ᱡᱤᱱᱤᱥ ᱜᱤ ᱢᱟ ᱧᱮᱞ ᱢᱮ ᱵᱚᱞᱮ ᱩᱫ ᱡᱤᱱᱤᱥ ᱫᱚ ᱡᱩᱫᱤ ᱚᱸᱰᱮ ᱡᱟᱱᱟᱢᱚᱜ ᱠᱟᱱᱟ ᱱᱮᱥ ᱛᱚ ᱠᱟᱞᱚᱢ ᱦᱚᱸ ᱚᱸᱰᱮ ᱡᱟᱱᱟᱢᱚᱜᱼᱟ ᱵᱷᱟᱹᱞᱮ ᱠᱚᱢ ᱱᱚᱜ ᱡᱟᱱᱟᱢᱚᱜ ᱡᱟᱱᱟᱢᱚᱜ ᱜᱮᱭᱟ ᱾ ᱟᱨ ᱚᱱᱟ ᱠᱚ ᱚᱱᱟ ᱟᱫᱷᱚ ᱟᱫᱷᱚ ᱢᱟᱨᱟᱣ ᱩᱛᱟᱹᱨᱚᱜ ᱨᱮᱦᱚᱸ ᱟᱫᱚ ᱚᱱᱟ ᱤᱭᱟᱹᱛᱮ᱾ ᱟᱞᱮ ᱥᱮᱱ ᱦᱚᱸᱧ ᱧᱮᱞ ᱠᱟᱫᱟ ᱟᱹᱰᱤ ᱡᱟᱹᱥᱛᱤ ᱜᱮ ᱱᱚᱜᱼᱚᱭ ᱛᱤᱱᱟᱹᱜ ᱫᱤᱱ ᱠᱷᱚᱡ ᱤᱧ᱾ ᱜᱮᱭᱟ ᱵᱚᱪᱷᱚᱨ ᱟᱫᱚ ᱚᱠᱟ ᱦᱟᱸᱜ ᱮᱢ ᱠᱩᱞᱤ ᱠᱤᱫᱤᱧᱟ ᱡᱮ ᱟᱞᱮᱥᱮᱫ ᱫᱚ ᱱᱚᱜᱼᱚᱭ ᱩᱝᱠᱟ ᱜᱤ ᱡᱟᱱᱟᱢᱚᱜ ᱜᱮᱭᱟ ᱟᱹᱰᱤ ᱜᱟᱱ ᱜᱤ᱾ ᱟᱪᱪᱷᱟ ᱟᱢ ᱦᱟᱸᱜ ᱱᱚᱣᱟ ᱨᱮᱧ ᱠᱩᱞᱤ ᱨᱩᱣᱟᱹᱲᱮᱫ ᱢᱮᱭᱟ? ᱚᱠᱟ ᱥᱮ ᱵᱟᱝ ᱱᱚᱣᱟ ᱢᱚᱛᱟ ᱢᱩᱫ ᱥᱮ ᱵᱤᱨ ᱩᱫ ᱥᱮ ᱡᱟᱦᱟᱱᱟᱜ ᱩᱫ ᱜᱤ᱾
ᱩᱱᱟ ᱵᱤᱨ ᱩᱲ ᱢᱟ ᱛᱮᱱ ᱮ ᱱᱤᱭᱟᱹ ᱛᱟᱜᱤ ᱡᱟᱱᱟᱢ ᱚᱱᱚ ᱢᱟ ᱱᱤᱭᱟᱹ ᱛᱟᱵᱤ ᱩᱛᱩ ᱠᱚᱫᱚ᱾ ᱱᱤᱭᱟᱹ ᱛᱟᱠ ᱡᱟᱱᱟᱢᱚᱜ ᱠᱟᱱᱟ ᱟᱨ ᱯᱟᱥᱮᱡ ᱟᱨᱫᱚᱥ ᱩᱱᱟᱹᱡ ᱡᱟᱹᱯᱩᱫ ᱠᱟᱜ ᱜᱮ ᱥᱮᱯᱴᱮᱢᱵᱚᱨ ᱢᱟᱹᱱ ᱦᱟᱹᱵᱤᱡ ᱞᱟᱜᱽ ᱵᱷᱟᱜᱽ ᱡᱟᱱᱟᱢᱚᱜᱼᱟ᱾ ᱫᱟᱠ ᱠᱷᱟᱡ ᱫᱚᱭ ᱟᱨ ᱵᱟᱭ ᱫᱟᱠ ᱠᱷᱟᱡ ᱫᱚ ᱚᱱᱟ ᱫᱚ ᱵᱟᱝ ᱡᱟᱱᱟᱢᱚᱜ ᱜᱮᱭᱟ ᱟᱨ ᱢᱚᱛ ᱾ ᱛᱟᱢ ᱩᱨᱤᱭᱟᱜ ᱥᱟᱵᱟᱞᱮᱢ ᱠᱩᱞᱤ ᱠᱤᱫᱟᱹᱧ, ᱚᱱᱟ ᱫᱚ ᱞᱟᱜᱽ ᱵᱷᱟᱜᱽ ᱯᱟᱥᱮᱜ ᱚᱠᱴᱩᱵᱚᱨ ᱢᱟᱹᱱᱟᱹ ᱨᱮ ᱚᱠᱴᱩᱵᱚᱨ ᱥᱮ ᱱᱚᱭᱮᱢᱵᱚᱨ ᱢᱟᱹᱱᱟᱹ ᱨᱮ, ᱚᱱᱟ ᱛᱟᱠ ᱤᱧ ᱦᱟᱛᱟᱣ ᱞᱮᱫᱟ ᱦᱟᱛᱟᱣ ᱠᱟᱛᱮᱧ ᱡᱚᱢ ᱞᱮᱫᱟ ᱟᱹᱰᱤ ᱢᱚᱸᱡᱽ ᱤᱠᱷᱟᱹᱜ ᱠᱟᱱᱟ ᱾ ᱚᱱᱟ ᱦᱚᱸ ᱵᱚᱞᱮ ᱟᱹᱰᱤ ᱢᱚᱸᱡᱽ᱾ ᱡᱤᱞᱤᱧ ᱡᱤᱞᱤᱧ ᱜᱷᱟᱸᱴᱤ ᱤᱧ ᱧᱮᱞ ᱞᱮᱫᱟ ᱦᱟᱛᱟᱣ ᱵᱚᱞᱮ ᱾ ᱞᱤᱱ ᱜᱷᱟᱴᱤᱡ ᱜᱷᱩᱴᱩ ᱜᱷᱩᱴᱩ ᱚᱱᱠᱟᱱᱟᱜ ᱤᱧ ᱦᱟᱛᱟᱣ ᱵᱚᱞᱮ, ᱟᱫᱚ ᱟᱹᱰᱤ ᱢᱚᱸᱡᱽ ᱪᱤᱨᱟᱹᱜ ᱠᱟᱱᱟ ᱚᱱᱟ ᱫᱚ ᱾ ᱪᱤᱨᱟᱹ ᱟᱹᱰᱤ ᱢᱚᱸᱡᱽ ᱵᱚᱞᱮ ᱥᱟᱞᱟᱭ ᱢᱮ, ᱪᱤᱨᱟᱹ ᱫᱷᱟᱨᱟ ᱟᱹᱰᱤ ᱢᱚᱸᱡᱽ ᱟᱫᱚ, ᱟᱹᱰᱤ ᱢᱚᱸᱡᱽ ᱥᱤᱵᱤᱞ ᱠᱟᱱᱟ, ᱮᱠᱫᱚᱢ ᱾ ᱟᱫᱚ ᱱᱚᱣᱟ ᱨᱮᱱ ᱴᱮᱡ ᱠᱩᱞᱤᱧ ᱨᱟᱠᱟᱵ ᱛᱟᱞᱟᱝᱟ ᱵᱚᱞᱮ ᱾ ᱟᱫᱚ ᱵᱚᱞᱮ ᱞᱟᱹᱭᱟ ᱠᱚ ᱵᱚᱞᱮ ᱢᱚᱛᱟᱢᱚᱛ ᱾ ᱮᱠ ᱫᱚ ᱮᱠᱫᱚᱢ ᱟᱹᱰᱤ ᱡᱤᱞᱤᱧ ᱵᱚᱞᱮ ᱚᱱᱟ ᱨᱮᱦᱮᱫ ᱵᱚᱞᱚᱜᱼᱟ ᱾ ᱛᱚ ᱚᱱᱟ ᱫᱚ ᱪᱮᱜ ᱞᱮᱠᱟ ᱵᱚᱞᱮ ᱚᱨ ᱛᱮᱜᱤ ᱛᱩᱫᱩᱜᱼᱟ ᱟᱫᱚᱢ ᱢᱟ ᱨᱚᱪᱚᱜ ᱜᱤᱧ ᱧᱮᱞ ᱠᱟ, ᱟᱫᱚᱢ ᱟᱫᱚ ᱟᱹᱰᱤ ᱢᱚᱸᱡᱽ ᱜᱮᱠᱚ ᱞᱟᱜ ᱦᱤ ᱠᱟᱜᱼᱟ ᱾ ᱟᱫᱚ ᱚᱱᱟ ᱫᱚ ᱪᱮᱜ ᱞᱮᱠᱟ ᱠᱟᱱᱟ ᱟᱨ, ᱟᱨ ᱠᱚ ᱞᱟᱹᱭᱟ ᱵᱚᱞᱮ ᱢᱚᱛᱟᱢᱚᱛ ᱫᱚ ᱨᱚᱦᱚᱲ ᱟᱠᱚ ᱵᱚᱞᱮ ᱾ ᱨᱚᱲ ᱠᱟᱛᱮᱢ ᱫᱚᱦᱚ ᱠᱟᱜᱼᱟ ᱚᱱᱟ ᱦᱚᱸ ᱞᱮ ᱟᱹᱰᱤ ᱵᱮᱥ ᱤᱠᱟᱹᱜᱼᱟ ᱾ ᱟᱫᱚ ᱱᱚᱣᱟ ᱵᱚᱞᱮᱡ ᱛᱤᱱᱟᱹᱜ ᱦᱟᱹᱵᱤᱡ ᱥᱟᱹᱨᱤ ᱠᱟᱱᱟ ᱥᱮ ᱪᱮᱜ ᱞᱮᱠᱟ ᱠᱟᱱᱟ ᱵᱚᱞᱮ ᱱᱚᱣᱟ ᱞᱟᱹᱭ ᱛᱟᱞᱟᱝ ᱢᱮ ᱾
ᱟᱪᱪᱷᱟ ᱟᱹᱰᱤ ᱱᱟᱯᱟᱭ ᱠᱩᱠᱞᱤᱢ ᱫᱚᱦᱚᱸ ᱠᱮᱜᱼᱟ ᱤᱧ ᱪᱮᱛᱟᱱ ᱨᱮ ᱟᱨ ᱤᱧ ᱡᱚᱠᱷᱚᱱᱤᱧ ᱧᱮᱞ ᱠᱟᱜᱼᱟ ᱱᱚᱣᱟ ᱫᱚ ᱟᱞᱮ ᱴᱷᱮᱱ ᱦᱚᱸ ᱱᱚᱜᱼᱚᱭ ᱟᱹᱰᱤ ᱵᱷᱤᱛᱨᱤ ᱵᱷᱤᱛᱨᱤ ᱫᱟᱨᱮᱜᱼᱟ, ᱟᱨ ᱞᱟ ᱠᱟᱛᱮ ᱦᱚᱸᱠᱚ ᱞᱟᱭ ᱞᱟᱭ ᱜᱮᱭᱟ ᱞᱟ ᱠᱟᱛᱮᱫ ᱛᱮ ᱦᱚᱸ ᱠᱚ ᱩᱰᱩᱝᱼᱟ, ᱟᱫᱚ ᱞᱟ ᱠᱟᱛᱮ ᱫᱚ ᱩᱰᱩᱝ ᱫᱚ ᱚᱱᱮ ᱠᱚ ᱢᱮᱱᱟ ᱵᱚᱞᱮ ᱵᱷᱤᱛᱨᱤ ᱡᱟᱦᱟᱸ ᱛᱤᱱᱟᱹᱜ ᱵᱚᱞᱮ ᱚᱱᱟ ᱠᱚ ᱥᱤᱵᱤᱞ ᱜᱮᱭᱟ ᱜᱚᱴᱟ ᱜᱮ ᱚᱱᱮ ᱢᱚᱛᱟᱢ ᱳᱫ ᱫᱚ ᱜᱚᱴᱟ ᱜᱮ ᱥᱮᱵᱮᱞᱟ ᱾ ᱛᱚ ᱚᱱᱛᱮ ᱟᱹᱰᱤ ᱵᱷᱤᱛᱨᱤ ᱠᱚ ᱡᱟᱱᱟᱢᱚᱜ, ᱚᱱᱟ ᱨᱮᱭᱟᱜ ᱦᱚᱸ ᱢᱮᱛᱟᱜ ᱢᱮ ᱚᱱᱮᱧ ᱞᱟᱹᱭ ᱠᱮᱫ ᱞᱮᱠᱟ ᱡᱮ ᱛᱤᱱᱟᱹᱜ ᱵᱷᱤᱛᱨᱤ ᱵᱷᱤᱛᱨᱤ ᱨᱮ ᱫᱟᱵᱟᱣ ᱟᱠᱟᱱᱟ, ᱟᱹᱰᱤ ᱟᱱ ᱥᱤᱭᱟᱱᱟ ᱚᱱᱟ ᱫᱚ ᱾ ᱚᱱᱟ ᱦᱚᱸ ᱛᱟᱜ ᱢᱮ ᱟᱨ ᱡᱚᱠᱷᱚᱱ ᱵᱟᱢ ᱞᱟᱹᱭᱟ ᱛᱚ ᱚᱱᱟ ᱫᱚ ᱪᱮᱛᱟᱱ ᱪᱮᱛᱟᱱᱮᱢ ᱤᱭᱟᱹ ᱫᱟᱲᱮᱭᱟᱜ ᱜᱮᱭᱟ ᱡᱟᱦᱟᱸᱱᱟᱜ ᱤᱭᱟᱹ ᱫᱚ ᱵᱟᱹᱱᱩᱜᱼᱟ ᱚᱱᱟ ᱦᱚᱸᱚᱸ ᱢᱚᱸᱡᱽ ᱜᱮ ᱾ ᱮᱱᱛᱮ ᱚᱱᱛᱮ ᱫᱚᱲᱦᱟ ᱵᱚᱪᱷᱚᱨ ᱟᱨ ᱦᱚᱸ ᱚᱸᱰᱮ ᱠᱷᱚᱡ ᱡᱟᱱᱟᱢᱚᱜᱼᱟ ᱾
ᱟᱫᱚ ᱚᱱᱮ ᱠᱚ ᱢᱮᱱᱟ ᱟᱢ ᱫᱚ ᱚᱱᱟ ᱫᱚ ᱵᱚᱞᱮ ᱛᱟᱦᱚᱞᱮ ᱨᱮᱦᱮᱫ ᱠᱷᱚᱡ ᱫᱚ ᱵᱟᱢᱜᱮᱢ ᱛᱩᱫ ᱫᱟᱲᱮᱭᱟᱜᱼᱟ ᱚᱱᱟ ᱫᱚ ᱚᱱᱠᱟᱱ ᱡᱤᱱᱤᱥ ᱠᱟᱱᱟ᱾ ᱮ ᱛᱤᱱᱟᱹᱜ ᱵᱷᱤᱛᱨᱤ ᱠᱷᱚᱡ ᱪᱚ ᱚᱱᱟ ᱫᱚ ᱮᱠᱟᱞ ᱵᱟᱢ ᱛᱩᱫ ᱫᱟᱲᱮᱭᱟᱜᱼᱟ᱾ ᱟᱢ ᱫᱚ ᱨᱮᱦᱮᱫ ᱠᱷᱚᱡ ᱫᱚ ᱵᱚᱞᱮ ᱟᱢ ᱢᱮᱱᱟᱢ ᱢᱩᱪᱟᱹᱫ ᱠᱷᱚᱡ ᱤᱧ ᱛᱩᱫᱟ ᱱᱚᱣᱟ ᱟᱹᱰᱤ ᱠᱚᱢ ᱥᱚᱢᱚᱭ ᱨᱮ ᱜᱮ ᱥᱮ ᱚᱱᱠᱟᱱ ᱡᱟᱭᱜᱟ ᱨᱮ ᱜᱮ ᱡᱩᱫᱤ ᱡᱟᱱᱟᱢ ᱞᱮᱱ ᱠᱷᱟᱡ ᱫᱚ ᱚᱸᱰᱮ ᱜᱮᱢ ᱤᱭᱟᱹ ᱫᱟᱲᱮᱭᱟᱜ ᱠᱷᱟᱡ ᱫᱚ, ᱟᱨ ᱵᱟᱠᱷᱟᱡ ᱫᱚ ᱟᱹᱰᱤ ᱡᱟᱹᱥᱛᱤ ᱠᱟᱭ ᱛᱮ ᱧᱮᱞ ᱠᱟᱜ-ᱟ ᱾ ᱵᱚᱞᱮ ᱚᱱᱟ ᱫᱚ ᱵᱷᱤᱛᱨᱤ ᱠᱷᱚᱡ ᱫᱚ ᱮᱠᱟᱞ ᱜᱮ ᱚᱱᱟ ᱫᱚ ᱵᱟᱢ ᱛᱩᱫ ᱫᱟᱲᱮᱭᱟᱜᱼᱟ᱾ ᱟᱪᱪᱷᱟ, ᱟᱢ ᱤᱧ ᱠᱩᱞᱤ ᱨᱩᱣᱟᱹᱲᱮᱫ ᱢᱮᱭᱟ ᱱᱚᱣᱟ ᱢᱚᱛᱟᱢ ᱳᱫ ᱠᱚᱫᱚᱢ ᱩᱛᱩ ᱵᱟᱲᱟᱣ ᱠᱟᱜᱼᱟ ᱥᱮ ᱵᱟᱢ ᱩᱛᱩ ᱵᱟᱲᱟᱣ ᱟᱠᱟᱜᱼᱟ?
ᱦᱮᱸ, ᱟᱹᱰᱤ ᱢᱚᱸᱡᱽ ᱱᱚᱣᱟ ᱨᱮᱭᱟᱜ ᱟᱣᱟᱡᱽ ᱟᱸᱡᱚᱢᱚᱜ ᱠᱟᱱᱟ, ᱦᱮᱸ ᱤᱧᱟᱹᱜ ᱟᱣᱟᱡᱚᱜ ᱠᱟᱱᱟ ᱧᱟᱢᱚᱜ ᱠᱟᱱᱟ ᱥᱮ ᱵᱟᱝ?
ᱦᱮᱸ,
ᱦᱮᱸ, ᱢᱮᱱᱫᱟᱹᱧ ᱟᱹᱰᱤ ᱢᱚᱡᱮᱢ ᱠᱩᱞᱤ ᱠᱤᱫᱤᱧ ᱾ ᱤᱧ ᱫᱚ ᱩᱛᱩ ᱫᱚ ᱵᱟᱹᱧ ᱩᱛᱩ ᱵᱟᱲᱟᱣ ᱟᱠᱟᱜᱼᱟ ᱾ ᱚᱲᱟᱜ ᱨᱮ ᱜᱚ ᱜᱚ ᱢᱮᱱᱟᱭᱟ ᱥᱮ ᱵᱤᱴᱤ ᱢᱮᱱᱟᱭᱟ ᱩᱱ ᱠᱤᱱ ᱠᱤᱱ ᱩᱛᱩ ᱵᱟᱲᱟᱣ ᱟᱠᱟᱜᱼᱟ ᱾ ᱦᱟᱛᱟᱣ ᱤᱫᱤ ᱠᱟᱛᱮᱫ ᱜᱮ ᱱᱚᱣᱟ ᱫᱚ ᱪᱮᱫ ᱞᱮᱠᱟ ᱠᱚ ᱩᱛᱩᱭᱟ ᱪᱮᱫ ᱞᱮᱠᱟ ᱫᱷᱟᱨᱟ ᱵᱟᱝ ᱢᱮᱱ ᱠᱷᱟᱡ ᱫᱚ ᱵᱚᱞᱮ ᱩᱛᱩ ᱞᱮᱫᱟᱭ ᱜᱚᱜᱚ ᱜᱮ ᱾ ᱛᱮ ᱟᱹᱰᱤ ᱢᱚᱸᱡᱽ ᱤᱧ ᱟᱹᱭᱠᱟᱹᱣ ᱞᱮᱫᱟ᱾ ᱟᱫᱚ ᱚᱱᱟ ᱦᱚᱸ ᱠᱚ ᱚᱱᱟ ᱦᱚᱸᱧ ᱵᱟᱲᱟᱭᱟ ᱵᱚᱞᱮ ᱱᱚᱣᱟ ᱨᱮᱭᱟᱜ ᱫᱚ ᱟᱨ ᱦᱚᱸ ᱠᱚ ᱞᱟᱹᱭᱟᱹᱧᱟ ᱵᱚᱞᱮ, ᱢᱚᱛᱟᱢ ᱳᱫ ᱫᱚ ᱵᱚᱞᱮ ᱟᱹᱰᱤ ᱢᱚᱸᱡᱽ ᱵᱚᱞᱮ ᱠᱚ ᱨᱚᱦᱚᱲᱟ, ᱟᱫᱚ ᱫᱚ ᱨᱚᱦᱚᱲᱟᱜ ᱥᱤᱵᱤᱞᱟ ᱥᱮ ᱱᱟᱣᱟᱴᱟᱜ ᱥᱤᱵᱤᱞᱟ ᱟᱫᱚ ᱚᱱᱟ ᱜᱮ ᱟᱢ ᱴᱷᱮᱱ ᱠᱷᱚᱱᱤᱧ ᱫᱚᱦᱚᱭᱟ ᱵᱚᱞᱮ ᱟᱫᱚᱢ ᱠᱚ ᱢᱮᱱᱟ ᱵᱚᱞᱮ ᱨᱚᱦᱚᱲᱟᱜ ᱫᱚ ᱟᱹᱰᱤ ᱢᱚᱸᱡᱽ ᱡᱤᱵᱤᱞᱟ ᱟᱲᱫᱚᱢ, ᱟᱫᱚ ᱪᱮᱫ ᱞᱮᱠᱟ ᱠᱟᱱᱟ ᱱᱚᱣᱟ ᱞᱮᱠᱟ ᱵᱟᱝ ᱠᱟᱱᱟᱭᱟ ᱛᱷᱚᱲᱟ ᱜᱟᱱᱮᱢ ᱞᱟᱹᱭ ᱛᱟᱞᱟᱝᱼᱟ? ᱚᱱᱟ ᱠᱟᱹᱴᱤᱡ ᱢᱟᱪᱷᱟ
ᱦᱩᱸ, ᱟᱹᱰᱤ ᱱᱟᱯᱟᱭ ᱱᱚᱰᱮ ᱠᱩᱠᱞᱤᱢ ᱫᱚᱦᱚ ᱠᱮᱜᱼᱟ ᱾ ᱟᱨ ᱤᱧ ᱡᱚᱠᱷᱚᱱ ᱤᱧᱟᱹᱜ ᱞᱟᱹᱭᱛᱤᱧ ᱢᱮᱱᱟ ᱤᱧ ᱫᱚ ᱵᱟᱱᱟᱨ ᱳᱫ ᱜᱤᱧ ᱡᱚᱢ ᱞᱟᱜᱟᱣ ᱟᱠᱟᱜᱼᱟ ᱾ ᱨᱚᱦᱚᱲᱟᱜ ᱦᱚᱸ ᱚᱠᱟ ᱠᱚ ᱠᱤᱨᱤᱧ, ᱚᱠᱟ ᱫᱚᱢ ᱢᱮᱱ ᱠᱮᱭᱟ ᱠᱤᱨᱤᱧ ᱠᱟᱛᱮᱫ ᱧᱟᱢᱚᱜ ᱜᱮᱭᱟ ᱫᱚ, ᱚᱱᱟ ᱦᱚᱸᱧ ᱡᱚᱢ ᱵᱟᱲᱟ ᱠᱟᱜᱼᱟ ᱨᱚᱦᱚᱲ ᱠᱟᱛᱮ ᱠᱚ ᱫᱚ ᱦᱚ ᱠᱟᱜᱼᱟ ᱾ ᱚᱱᱟ ᱠᱤᱨᱤᱧ ᱳᱫ ᱦᱚᱸᱧ ᱡᱚᱢ ᱵᱟᱲᱟᱣ ᱟᱠᱟᱜᱼᱟ ᱾ ᱟᱨ ᱢᱮᱛᱟᱜ ᱢᱮ ᱱᱚᱣᱟ ᱚᱠᱟ, ᱟᱨ ᱱᱟᱣᱟ ᱛᱮᱢ ᱤᱭᱟᱹᱭᱟ ᱚᱱᱟ ᱦᱚᱸ ᱚᱱᱟ ᱦᱚᱸᱧ ᱡᱚᱢ ᱵᱟᱲᱟᱣ ᱟᱠᱟᱜᱼᱟ, ᱟᱫᱚ ᱵᱚᱞᱮ ᱚᱠᱟᱴᱟᱜ ᱱᱤᱛᱳᱜ ᱮᱢ ᱟᱹᱜᱩᱭᱟ ᱚᱱᱟ ᱠᱚ ᱢᱮᱱᱟ ᱱᱤᱛᱳᱜ ᱚᱱᱟ ᱛᱟᱡᱟ ᱟᱣᱟᱞᱟ ᱚᱱᱟ ᱫᱚ ᱟᱹᱰᱤ ᱜᱮ ᱥᱤᱵᱤᱞ ᱵᱩᱡᱷᱟᱹᱜᱼᱟ ᱾ ᱟᱨ ᱨᱚᱦᱚᱲ ᱳᱫ ᱦᱚᱸ ᱚᱱᱟ ᱩᱛᱩ ᱨᱮ ᱚᱱᱮ ᱠᱚ ᱢᱮᱱᱟᱜᱼᱟ ᱩᱛᱩ ᱨᱮ ᱡᱚᱠᱷᱚᱱ ᱮᱢ ᱫᱚᱨᱠᱟᱜ ᱤᱭᱟᱹ ᱢᱚᱡᱽ ᱛᱮᱢ ᱫᱷᱟᱨᱟᱭᱟ ᱛᱚ ᱚᱱᱟ ᱦᱚᱸ ᱟᱹᱰᱤ ᱜᱮ ᱥᱤᱵᱤᱞᱟ ᱾ ᱟᱫᱚ ᱨᱚᱦᱚᱫ ᱩᱫ ᱨᱮ ᱫᱚ ᱛᱷᱚᱲᱟ ᱜᱟᱱ ᱠᱷᱟᱴᱟᱣ ᱡᱩᱛᱧᱚᱜ ᱢᱮᱱᱟᱜᱼᱟ, ᱢᱮᱛᱟᱜ ᱢᱮ ᱞᱚᱦᱚᱫ ᱩᱫ ᱫᱚ ᱦᱚ ᱠᱟᱜ ᱢᱮ ᱟᱹᱭᱩᱵ ᱠᱷᱚᱡ ᱾ ᱯᱷᱮᱨ ᱥᱮᱛᱟᱜᱼᱟ ᱚᱝᱠᱟ ᱩᱛᱩᱭ ᱢᱮ, ᱛᱚ ᱚᱱᱟ ᱦᱚᱸ ᱥᱤᱵᱤᱞ ᱜᱮᱭᱟ ᱵᱚᱞᱮ ᱤᱝᱠᱟᱹ ᱜᱮ ᱥᱤᱵᱤᱞᱟ ᱟᱫᱚ ᱪᱟᱵᱟᱜ ᱠᱟᱱᱟ ᱟᱫᱚ ᱢᱟ ᱢᱩᱪᱟᱹᱫ ᱨᱮ ᱢᱤᱫ ᱵᱟᱨ ᱠᱟᱛᱷᱟ ᱢᱮᱱᱟᱜ ᱠᱷᱟᱱᱡ ᱢᱟ ᱨᱚᱲ ᱛᱟᱞᱟᱝ ᱢᱮ ᱟᱨ ᱠᱷᱟᱱ ᱜᱮ ᱱᱚᱝᱠᱟ ᱜᱮ ᱟᱨ ᱦᱚᱸ ᱱᱟᱣᱟ ᱥᱟᱛᱟᱢ ᱨᱮᱞᱟᱝ ᱜᱟᱞᱢᱟᱨᱟ ᱦᱟᱸᱜ ᱾
ᱟᱪᱪᱷᱟ ᱴᱷᱤᱠ ᱜᱮᱭᱟ, ᱟᱹᱰᱤ ᱢᱚᱸᱡᱽ ᱱᱚᱣᱟ, ᱚᱠᱟᱴᱟᱜ ᱵᱟᱹᱧ ᱵᱟᱲᱟᱭ ᱠᱟᱱ ᱛᱟᱦᱮᱱᱟ ᱪᱮᱫ ᱟᱫᱤᱧ ᱛᱟᱞᱟᱝᱼᱟ, ᱟᱫᱚ ᱴᱷᱤᱠ ᱜᱤᱭᱟ ᱥᱚᱢᱚᱭ ᱚᱠᱛᱮ ᱦᱩᱭᱩᱜ ᱠᱟᱱ ᱛᱟᱞᱟᱝᱼᱟ ᱟᱫᱚ ᱱᱮᱠᱥᱴ᱾